ᱦᱮᱞᱳ ᱦᱮᱸ ᱡᱚᱦᱟᱨ ᱜᱮ ᱜᱚᱢᱠᱮ ᱾ ᱦᱩᱸ ᱦᱩᱸ, ᱛᱚ, ᱜᱚᱝᱠᱮ ᱱᱤᱛᱚᱜ-ᱟ ᱟᱨᱠᱤ ᱤᱭᱟᱹ ᱫᱚ ᱦᱩᱭᱩᱜ ᱠᱟᱱᱟ ᱟᱨᱠᱤ ᱥᱟᱛᱟᱢ ᱫᱚ ᱮᱢᱚᱱ ᱥᱟᱛᱟᱢ ᱛᱮᱞᱟᱝ ᱨᱚᱯ ᱤᱭᱟᱹ ᱜᱟᱞᱚᱪᱚᱜ-ᱟ ᱡᱟᱦᱟᱸ ᱥᱟᱛᱟᱢ ᱫᱚ ᱦᱩᱭᱩᱜ ᱢᱟᱱᱮ ᱟᱨᱠᱤ ᱟᱹᱰᱤ ᱟᱵᱚᱣᱟᱜ ᱩᱸᱻ ᱡᱤᱭᱚᱱ ᱨᱮᱱᱟᱜ ᱥᱮ ᱟᱵᱚ ᱟᱵᱚ ᱥᱟᱶᱛᱟ ᱨᱮᱱᱟᱜ ᱟᱹᱰᱤ ᱟᱹᱰᱤ ᱢᱟᱨᱟᱝ ᱠᱟᱛᱷᱟ ᱠᱟᱱᱟ᱾ ᱡᱟᱦᱟᱸ ᱫᱚ ᱦᱩᱭᱩᱜ ᱠᱟᱱᱟ ᱟᱵᱚᱨᱮᱱ ᱜᱚᱜᱚ ᱛᱟᱠᱚ ᱦᱮᱸ ᱥᱮ᱾ ᱦᱮᱸ᱾ ᱟᱵᱚᱨᱮᱱ ᱜᱚᱜᱚ ᱛᱟᱠᱚ ᱢᱟᱱᱮ ᱪᱮᱫ ᱵᱤᱱ ᱞᱟᱹᱭᱟ ᱡᱮ ᱟᱨᱠᱤ ᱟᱵᱚ ᱫᱚ ᱟᱵᱚ ᱫᱚ ᱠᱚᱭᱛᱟ ᱠᱷᱚᱡ ᱵᱚᱱ ᱡᱟ ᱤᱭᱟᱹᱣ ᱠᱟᱱᱟ ᱡᱟᱱᱟᱢ ᱠᱟᱱᱟ ᱢᱟᱱᱮ ᱟᱵᱚᱨᱮᱱ ᱟᱭᱳ ᱛᱟᱠᱚ ᱴᱷᱮᱱ ᱠᱷᱚᱱ ᱦᱮᱸ ᱥᱮ᱾ ᱟᱵᱚᱨᱮᱱ ᱜᱚᱜᱚ ᱛᱟᱠᱚ ᱴᱷᱮᱱ ᱠᱷᱚᱱ᱾ ᱡᱟᱦᱟᱸᱭ ᱫᱚ ᱟᱵᱚᱨᱮᱱ ᱦᱮᱸ ᱤᱭᱟᱹ ᱠᱟᱱᱟ ᱠᱚ, ᱟᱵᱚᱨᱮᱱ ᱛᱚᱣᱟ ᱫᱟᱨᱮ ᱠᱟᱱᱟ ᱠᱚ ᱦᱮᱸ ᱥᱮ᱾ ᱩᱝᱠᱩᱣᱟᱜ ᱚᱝᱠᱟ ᱜᱮ ᱡᱚᱛᱚ ᱡᱚᱛᱚ ᱡᱚᱛᱚ ᱟᱨᱠᱤ ᱢᱟᱹᱭ ᱛᱟᱠᱚ ᱥᱮ ᱜᱚᱜᱚ ᱛᱟᱠᱚ ᱦᱮᱸ᱾ ᱡᱚᱛᱚ ᱜᱮ ᱟᱨᱠᱤ᱾ ᱦᱮᱸ ᱥᱮ ᱢᱟᱱᱮ ᱡᱚᱛᱚ ᱠᱩᱲᱤ ᱦᱚᱯᱚᱱ ᱜᱮ ᱟᱨᱠᱤ ᱟᱵᱚ ᱫᱚ ᱢᱟᱱᱮ ᱢᱟᱱᱮ ᱚᱝᱠᱟᱱ ᱤᱭᱟᱹ ᱠᱟᱱᱟ ᱠᱚ ᱡᱟᱦᱟᱸᱭ ᱠᱷᱚᱡ ᱟᱵᱚ ᱵᱚᱱ ᱦᱩᱭᱩᱜ-ᱟ ᱦᱮᱸ ᱥᱮ᱾ ᱦᱮᱸ ᱛᱟᱞᱦᱮ ᱟᱵᱚᱨᱮᱱ ᱛᱚᱣᱟ ᱫᱟᱨᱮ ᱠᱟᱱ ᱛᱟᱵᱚᱱᱟᱠᱚ ᱛᱚ, ᱩᱝᱠᱩ ᱩᱝᱠᱩ ᱱᱤᱭᱟᱹ ᱤᱭᱟᱹ ᱠᱟᱛᱮᱫ ᱤᱫᱤ ᱠᱟᱛᱮᱫ ᱟᱨᱠᱤ ᱢᱤᱫ ᱵᱟᱨ ᱠᱟᱛᱷᱟ ᱨᱚᱯᱚᱲ ᱞᱮᱱᱠᱷᱟᱱ ᱫᱚ ᱱᱤᱭᱟᱹ ᱤᱭᱟᱹ ᱨᱮ ᱟᱹᱰᱤ ᱟᱹᱰᱤ ᱱᱟᱯᱟᱭᱚᱜ-ᱟ ᱦᱮᱸ ᱥᱮ᱾
ᱟᱹᱰᱤ ᱜᱮ ᱱᱟᱯᱟᱭ ᱠᱚᱜ-ᱟ ᱜᱚᱝᱠᱮ᱾
ᱦᱮᱸ ᱛᱚ ᱟᱵᱚ ᱟᱭᱩ ᱛᱟᱠᱚ ᱢᱮᱱᱟᱜ ᱠᱚᱣᱟ ᱟᱵᱚᱨᱮᱱ ᱛᱚᱣᱟ ᱫᱟᱨᱮ ᱠᱚ ᱡᱟᱦᱟᱸᱭ ᱠᱚ ᱢᱮᱱᱟᱜ ᱠᱚᱣᱟ ᱩᱝ ᱠᱩ ᱫᱚ ᱟᱨᱠᱤ ᱦᱮᱸ ᱟ ᱢᱟᱹᱭ ᱛᱟᱠᱚ ᱡᱟᱦᱟᱸᱭ ᱢᱮᱱᱟᱜ ᱠᱚᱣᱟ, ᱩᱝᱠᱩ ᱫᱚ ᱟᱹᱰᱤ ᱞᱟᱦᱟ ᱠᱷᱚᱱᱜᱮ ᱧᱮᱞ ᱠᱟᱫᱟ ᱵᱤᱱ ᱜᱚᱝᱠᱮ ᱥᱮ ᱟᱵᱚᱨᱮᱱ ᱟ ᱟᱵᱚᱨᱮᱱ ᱟᱭᱩ ᱠᱚᱦᱚᱸ ᱵᱤᱱ ᱧᱮᱞ ᱠᱟᱜ ᱠᱚᱣᱟ ᱡᱮ ᱥᱚ ᱢᱟᱱᱮ ᱟᱹᱰᱤ ᱤᱭᱟᱹ ᱠᱟᱛᱮᱫ ᱥᱚᱜ ᱢᱟᱱᱮ ᱥᱟ ᱥᱟᱨᱟ ᱚᱠᱛᱚ ᱜᱮ ᱟᱹᱰᱤ ᱠᱟᱹᱢᱤ ᱟᱨ ᱠᱟᱹᱢᱤ ᱨᱮᱜᱮ ᱠᱚ ᱛᱟᱸᱦᱮᱱᱟ ᱦᱮᱸ ᱥᱮ᱾ ᱥᱮ ᱩᱝᱠᱩ ᱟᱹᱰᱤ ᱛᱤᱥ ᱛᱤᱥ ᱟᱹᱰᱤ ᱢᱟᱱᱮ ᱟᱠᱚᱣᱟᱜ ᱡᱤᱭᱚᱱ ᱨᱮ ᱥᱮ ᱛᱤᱥ ᱪᱚᱠᱚ ᱨᱟᱹᱥᱠᱟᱹᱣ ᱠᱟᱫᱟ᱾ ᱥᱮ ᱨᱟᱹᱥᱠᱟᱹ ᱛᱮᱠᱚ ᱛᱟᱦᱮᱸᱭ ᱠᱟᱱᱟ᱾ ᱢᱟᱱᱮ ᱚᱱᱠᱟ ᱫᱚ ᱟᱨᱠᱤ ᱦᱩᱭᱩᱜ ᱜᱮᱭᱟ ᱠᱤᱱᱛᱩ ᱟᱠᱚᱣᱟᱜ ᱢᱚᱱᱮ ᱵᱷᱤᱛᱤᱨ ᱨᱮᱫᱚ ᱪᱟᱞᱟᱣ ᱠᱟᱛᱮᱜ ᱟᱫᱚ ᱵᱟᱝᱵᱚᱱ ᱵᱩᱡ ᱫᱟᱲᱮᱭᱟᱜ-ᱟ ᱦᱮᱸ ᱥᱮ᱾ ᱦᱮᱸ ᱟᱫᱚ ᱟᱵᱚ ᱦᱮᱸ ᱟᱨ ᱟᱵᱚᱣᱟᱜ ᱥᱟᱶᱛᱟ ᱨᱮ, ᱟᱵᱚᱣᱟᱜ ᱤᱭᱟᱹᱨᱮ ᱟᱹᱰᱤ ᱞᱟᱦᱟ ᱠᱷᱚᱱ ᱯᱟᱹᱦᱤᱞ ᱠᱷᱚᱱᱜᱮ ᱟᱵᱚᱨᱮᱱ ᱟᱭᱳ ᱛᱟᱠᱚ ᱡᱟᱦᱟᱸᱭ ᱢᱮᱱᱟᱜ ᱠᱚᱣᱟ᱾ ᱥᱮ ᱟᱵᱚᱨᱮᱱ ᱟᱭᱳ ᱠᱚ ᱦᱳᱭ ᱟᱵᱚ ᱵᱟᱵᱟ ᱟᱭᱳ ᱛᱟᱠᱚ ᱡᱟᱦᱟᱸᱭ ᱢᱮᱱᱟᱜ ᱠᱚᱣᱟ ᱩᱝᱠᱩ ᱦᱚᱸ ᱚᱝᱠᱟ ᱠᱟᱛᱮᱜ ᱜᱮᱠᱚ ᱦᱮᱜ ᱦᱮᱜ ᱠᱟᱱᱟ᱾ ᱦᱮᱸ ᱩᱝᱠᱩ ᱥᱮ ᱞᱟᱦᱟ ᱥᱮᱱ ᱫᱚ ᱵᱟᱝᱠᱚ ᱨᱟᱠᱟᱵ ᱫᱟᱲᱮᱭ ᱠᱟᱫᱟ᱾ ᱩᱝᱠᱩ ᱥᱩᱫᱩ ᱠᱟᱹᱢᱤ ᱠᱟᱹᱢᱤ ᱠᱟᱹᱢᱤ᱾ ᱟᱨ ᱟᱹᱰᱤ ᱠᱚᱢ ᱩᱢᱮᱹᱨ ᱠᱚᱨᱮ ᱠᱚ ᱮᱸᱻ ᱡᱟᱶᱟᱭ ᱠᱟᱠᱚ ᱠᱟᱱ ᱛᱟᱦᱮᱸᱜ, ᱵᱟᱯᱞᱟ ᱠᱟᱠᱚ ᱠᱟᱱ ᱛᱟᱦᱮᱸᱜ ᱠᱚ ᱦᱮᱸ᱾ ᱡᱟᱦᱟᱸ ᱠᱷᱟᱹᱛᱤᱨ ᱟᱠᱚᱣᱟᱜ ᱦᱚᱲᱢᱚ ᱠᱚᱦᱚᱸ ᱮᱸᱻ ᱢᱟᱱᱮ ᱟᱠᱚᱣᱟᱜ ᱱᱟᱱᱟ ᱟᱡᱟᱨ ᱠᱚ ᱞᱟᱜᱟᱣ ᱠᱚ ᱜᱮᱭᱟ ᱦᱮᱸ ᱥᱮ᱾ ᱛᱚ ᱦᱩᱸ᱾ ᱛᱚ ᱩᱝᱠᱩᱣᱟᱜ ᱩᱝᱠᱩ ᱡᱮ ᱱᱚᱜ-ᱚᱭ ᱡᱮ ᱱᱤᱝᱠᱟᱹ ᱤᱭᱟᱹ ᱛᱟᱠᱚ, ᱮᱸᱻ ᱦᱟᱞᱚᱛ ᱛᱟᱠᱚ ᱱᱤᱝᱠᱟᱹ ᱡᱮᱠᱚ ᱟᱠᱚ ᱠᱚ ᱛᱟᱦᱮᱱ ᱠᱟᱱᱟ᱾ ᱥᱮ ᱱᱤᱝᱠᱟᱹᱛᱮ ᱟᱠᱚᱣᱟᱜ ᱡᱮ ᱪᱮᱫ ᱤᱭᱟᱹ ᱦᱩᱭᱩᱜ ᱠᱟᱱ ᱛᱟᱠᱚᱣᱟ᱾ ᱚᱱᱟ ᱠᱚ ᱵᱟᱨᱮᱛᱮ ᱠᱤᱪᱷᱩ ᱢᱤᱫᱵᱟᱨ ᱠᱟᱛᱷᱟ ᱟᱨᱠᱤ ᱞᱟᱹᱭ ᱛᱟᱞᱟᱝ ᱵᱮᱱ ᱟᱨᱠᱤ᱾
ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱦᱚᱪᱚ ᱠᱟᱜ-ᱟ ᱜᱚᱝᱠᱮ, ᱱᱤᱛᱚᱜ ᱫᱚ ᱡᱟᱦᱟᱸ ᱧᱮᱞᱚᱜ ᱠᱟᱱᱟ ᱦᱮᱸ᱾
ᱦᱩᱸ᱾
ᱡᱟᱦᱟᱸ ᱵᱚᱱ ᱞᱟᱹᱭᱟᱜ ᱠᱟᱱᱟ ᱱᱟᱨᱤ ᱥᱚᱢᱟᱡᱽ ᱨᱮᱱᱟᱜ ᱵᱟᱝ᱾
ᱦᱮᱸ ᱦᱮᱸ ᱾
ᱦᱮᱸ ᱱᱟᱨᱤ ᱥᱤᱠᱠᱷᱟ ᱾ ᱱᱚᱣᱟ ᱫᱚᱻ ᱟᱸ ᱟᱹᱰᱤ ᱞᱟᱹᱛᱤᱭᱟᱱ ᱠᱟᱛᱷᱟ ᱠᱟᱱᱟ, ᱪᱮᱫᱟᱜ ᱥᱮ ᱟᱵᱚ
ᱡᱟᱦᱟᱸᱱᱟᱜ ᱵᱟᱝ ᱡᱟᱦᱟᱸᱱᱟᱜ ᱨᱮᱜᱮ ᱜᱚᱜᱚ ᱦᱚᱲ ᱫᱚ ᱫᱚᱨᱠᱟᱨ ᱜᱮ ᱛᱟᱵᱚᱱ ᱦᱟᱜ ᱾
ᱦᱳᱭ ᱦᱳᱭ ᱦᱳᱭ ᱾
ᱜᱚᱦᱚ ᱟᱸ ᱧᱮᱞ ᱜᱟᱱᱚᱜ-ᱟ ᱜᱚᱜᱚ ᱦᱚᱲ ᱵᱟᱠᱷᱟᱱ ᱢᱟᱱᱮ ᱟᱵᱚᱣᱟᱜ ᱟᱹᱰᱤᱜᱟᱱ ᱠᱟᱹᱢᱤ ᱜᱮ, ᱦᱚᱨᱟ ᱜᱮ ᱵᱟᱝ ᱜᱟᱱᱚᱜ-ᱟ᱾ ᱪᱮᱜ ᱞᱮᱠᱟ ᱟᱵᱚ ᱜᱚᱜᱚ ᱦᱚᱲ ᱫᱚᱨᱠᱟᱨ ᱚᱝᱠᱟ ᱜᱮ ᱟ ᱵᱚ ᱦᱚᱸ ᱟᱸ ᱟᱵᱚ ᱦᱚ ᱠᱚᱲᱟ ᱦᱚᱯᱚᱱ ᱦᱚᱸ ᱫᱚᱨᱠᱟᱨ, ᱢᱟᱱᱮ ᱵᱟᱱᱟᱨ ᱜᱮ ᱥᱚᱢᱟᱱ ᱵᱷᱟᱵᱛᱮ ᱫᱚᱨᱠᱟᱨ ᱛᱟᱵᱚᱱ᱾
ᱦᱮᱸ ᱦᱮᱸ ᱦᱮᱸ ᱮᱠᱫᱚᱢ ᱮᱠᱫᱚᱢ ᱮᱠᱫᱚᱢ ᱟᱹᱰᱤ ᱱᱟᱯᱟᱭ ᱾ ᱦᱩᱸ᱾
ᱟᱫᱚ ᱚᱸ ᱟᱵᱚ ᱜᱚᱜᱚ ᱦᱚᱲ ᱫᱚ ᱧᱮᱞ ᱜᱟᱱᱚᱜ-ᱟ, ᱡᱟᱦᱟᱸ ᱞᱮᱠᱟᱵᱮᱱ ᱞᱟᱹᱭ ᱦᱚᱪᱚᱭ ᱮᱫᱟ ᱱᱚᱜᱚᱭ ᱚᱞᱯᱚ ᱵᱚᱭᱮᱥ ᱨᱮ ᱵᱟᱯᱞᱟ᱾
ᱦᱳᱭ ᱦᱳᱭ ᱾
ᱦᱳᱭ ᱾ ᱱᱚᱣᱟ ᱛᱮᱫᱚ ᱚᱞᱯᱚ ᱵᱚᱭᱚᱥ ᱨᱮ ᱵᱟᱯᱞᱟ ᱨᱮᱫᱚ ᱟᱹᱰᱤ ᱜᱟᱱ ᱜᱮ ᱠᱷᱚᱛᱤᱜ ᱠᱟᱱ ᱛᱟᱠᱚᱣᱟ᱾ ᱡᱮᱢᱚᱱ ᱟ ᱵᱟᱯᱞᱟ ᱥᱚᱝ ᱟ ᱵᱟᱯᱞᱟ ᱦᱩᱭ ᱮᱱᱟ᱾ ᱵᱟᱯ ᱞᱟ ᱢᱤᱫ ᱵᱟᱨ ᱢᱟᱥ ᱯᱚᱨᱮ ᱠᱷᱟᱱ ᱜᱮ ᱮᱸ ᱡᱟᱦᱟᱸᱴᱟᱜ ᱵᱚ ᱞᱟᱹᱭ ᱚᱪᱚᱭ ᱮᱫᱟ ᱢᱟᱱᱮ ᱜᱤᱫᱽᱨᱟᱹ ᱮᱸᱜᱟᱛᱚᱜ ᱠᱟᱱᱟᱭ ᱱᱟᱜ᱾
ᱦᱳᱭ ᱦᱳᱭ ᱦᱳᱭ ᱾ ᱦᱮᱸ ᱜᱚᱝᱠᱮ ᱤᱱᱟᱹ ᱤᱱᱟᱹ ᱠᱷᱟᱹᱛᱤᱨ ᱜᱮᱛᱚ ᱟᱵᱚᱨᱮᱱ ᱟᱭᱳ ᱛᱟᱠᱚ ᱫᱚ ᱟᱹᱰᱤ ᱟᱹᱰᱤ ᱡᱟᱞᱟ ᱨᱮ, ᱟᱹᱰᱤ ᱟᱡᱟᱨ ᱠᱚᱨᱮ ᱠᱚ ᱯᱟᱲᱟᱣ ᱵᱟᱲᱟᱜ ᱜᱮᱭᱟ ᱥᱮ ᱟᱨ ᱚᱱᱠᱟᱜᱮ ᱟᱨᱠᱤ ᱢᱟᱱᱮ ᱥᱩᱫᱩ ᱚᱱᱟ ᱫᱚ ᱵᱟᱝ ᱟᱹᱰᱤ ᱨᱚᱠᱚᱢ ᱟᱹᱰᱤ ᱱᱟᱱᱟ ᱦᱩᱱᱟᱹᱨ ᱤᱭᱟᱹ ᱟᱨ ᱟᱡᱟᱨ ᱨᱮᱠᱚ ᱯᱟᱲᱟᱜ ᱜᱮᱭᱟ ᱾ ᱚᱱᱠᱟ ᱜᱮ ᱡᱮᱢᱚᱱ ᱟᱵᱚ ᱫᱚ ᱛᱤᱥᱦᱚᱸ ᱟᱵᱚ ᱩᱱᱠᱩ ᱫᱚ ᱦᱚᱲ ᱞᱮᱠᱟ ᱫᱚ ᱥᱮ ᱢᱟᱹᱱᱢᱤ ᱞᱮᱠᱟ ᱫᱚ ᱵᱟᱝ ᱜᱮᱵᱚᱱ ᱧᱮᱞ ᱟᱠᱟᱫ ᱠᱚ ᱞᱮᱠᱟ ᱾ ᱦᱮᱸᱥᱮ ᱾ ᱪᱮᱫᱟᱜ ᱥᱮ ᱟᱠᱚ ᱫᱚ ᱟᱵᱚ ᱫᱚ ᱩᱱᱠᱩ ᱫᱚ ᱚᱲᱟᱜ ᱨᱮᱵᱚᱱ ᱞᱟᱦᱟ ᱟᱹᱰᱤ ᱯᱟᱹᱦᱤᱞ ᱠᱷᱚᱱ ᱜᱮ ᱢᱟᱱᱮ ᱚᱲᱟᱜ ᱠᱚᱨᱮ ᱵᱚᱱ ᱜᱟᱹᱭ ᱰᱟᱝᱨᱤ ᱞᱮᱠᱟ ᱵᱚᱱ ᱛᱚᱞ ᱠᱟᱠᱚ ᱞᱮᱠᱟ ᱵᱚᱱ ᱠᱷᱟᱹᱲ ᱠᱟᱠᱚᱣᱟ ᱾ ᱟᱨ ᱩᱱᱠᱩᱣᱟᱜ ᱫᱚ ᱠᱳᱱᱳ ᱩᱱᱠᱩ ᱫᱚᱠᱚ ᱨᱟᱹᱥᱠᱟᱹᱭᱮᱫᱟ ᱢᱚᱱᱮ ᱪᱮᱫ ᱞᱮᱠᱟ ᱢᱮᱱᱟᱜ ᱛᱟᱠᱚᱣᱟ ᱵᱷᱟᱹᱜᱤ ᱢᱮᱱᱟᱜ ᱵᱟᱹᱱᱩᱜ ᱠᱚᱣᱟ ᱚᱱᱠᱟ ᱫᱚ ᱵᱟᱝᱵᱚᱱ ᱧᱮᱞ ᱜᱮᱭᱟ ᱾ ᱛᱚ ᱚᱱᱟ ᱫᱚ ᱥᱩᱫᱩ ᱵᱟᱝ ᱠᱟᱱᱟ ᱟᱵᱚ ᱦᱚᱲ ᱦᱚᱯᱚᱱ ᱞᱮᱠᱟ ᱩᱱᱠᱩ ᱦᱚᱸ ᱦᱮᱸ ᱩᱱᱠᱩ ᱦᱚᱸ ᱤᱭᱟᱹ ᱞᱟᱹᱠᱛᱤ ᱠᱟᱱ ᱛᱟᱠᱚᱣᱟ ᱾ ᱦᱮᱸ ᱥᱩᱫᱩ ᱦᱮᱸ ᱟᱨ ᱚᱱᱟ ᱥᱩᱫᱩ ᱦᱚᱲ ᱦᱚᱯᱚᱱ ᱞᱮᱠᱟ ᱨᱟᱹᱥᱠᱟᱹ ᱥᱮ ᱦᱚᱲ ᱦᱚᱯᱚᱱ ᱢᱟᱱᱮ ᱠᱚᱲᱟ ᱦᱚᱯᱚᱱ ᱞᱮᱠᱟ ᱤᱭᱟᱹ ᱫᱚ ᱵᱟᱝ ᱦᱮᱸ ᱾ ᱠᱚᱲᱟ ᱦᱚᱯᱚᱱ ᱪᱮᱫ ᱞᱮᱠᱟ ᱱᱤᱛᱚᱜ ᱠᱚ ᱚᱞᱚᱜ ᱯᱟᱲᱦᱟᱜ ᱠᱟᱱᱟ ᱦᱮᱸ ᱥᱮ, ᱪᱮᱫ ᱞᱮᱠᱟ ᱠᱚ ᱮᱜ ᱤᱭᱟᱹᱜ ᱠᱟᱱᱟ ᱱᱤᱡᱮᱨ ᱱᱤᱡᱮᱨ ᱠᱟᱴᱟ ᱛᱮᱠᱚ ᱛᱤᱸᱜᱩᱱ ᱠᱟᱱᱟ, ᱱᱤᱡᱮᱨ ᱠᱟᱴᱟ ᱛᱤᱸᱜᱩ ᱠᱟᱛᱮᱜ ᱟᱨᱠᱤ ᱦᱮᱸ ᱠᱚ ᱛᱟᱦᱮᱱ ᱠᱟᱱᱟ ᱜᱷᱟᱨᱚᱸᱡᱽ ᱠᱚ ᱤᱭᱟᱹᱭᱮᱫᱟ, ᱚᱱᱠᱟ ᱜᱮ ᱜᱚᱜᱚ ᱦᱚᱲ ᱦᱚᱸ ᱥᱮ ᱜᱚᱜᱚ ᱦᱚᱲ ᱦᱚᱸ ᱚᱱᱠᱟ ᱜᱮ ᱟᱨᱠᱤ ᱦᱩᱸ ᱾ ᱴᱷᱟᱹᱣ ᱥᱮ ᱤᱭᱟᱹ ᱧᱟᱢ ᱞᱟᱹᱠᱛᱤ ᱠᱟᱱᱟ ᱡᱟᱦᱟᱸᱛᱮ ᱩᱱᱠᱩ ᱱᱤᱡᱮᱨᱟᱜ ᱡᱟᱸᱜᱟ ᱛᱮᱠᱚ ᱛᱤᱸᱜᱩ ᱫᱟᱲᱮᱭᱟᱜ ᱢᱟ ᱦᱮᱸ ᱥᱮ ᱾ ᱱᱤᱭᱟᱹ ᱫᱤᱥᱚᱢ ᱠᱚ ᱧᱮᱞ ᱫᱟᱲᱮᱭᱟᱜ ᱢᱟ ᱦᱮᱸ ᱥᱮ ᱾ ᱦᱮᱸ ᱥᱮ ᱮᱢᱚᱱ ᱱᱟᱣᱟ ᱱᱟᱣᱟ ᱡᱟᱭᱜᱟ ᱨᱮᱠᱚ ᱥᱮᱞᱮᱫᱚᱜ ᱢᱟ ᱥᱮᱞᱮᱫ ᱠᱟᱛᱮᱜ ᱠᱚ ᱥᱤᱠᱷᱱᱟᱹᱛ ᱠᱚ ᱧᱟᱢ ᱢᱟ ᱾ ᱦᱮᱸᱥᱮ ᱾ ᱮᱸ ᱟᱨᱠᱤ ᱟᱹᱵᱤᱱ ᱪᱮᱫ ᱵᱤᱱ ᱞᱟᱹᱭᱟ ᱜᱚᱝᱠᱮ ᱚᱱᱟᱛᱮ?
ᱟᱸ ᱡᱟᱦᱟᱸ ᱞᱮᱠᱟᱵᱤᱱ ᱞᱟᱹᱭᱪᱚ ᱮᱫᱟ ᱚᱱᱟᱜᱮ ᱟᱹᱞᱤᱧ ᱦᱚᱞᱤᱧ ᱞᱟᱹᱭ ᱦᱚᱪᱚᱭᱟ ᱡᱮ ᱵᱟᱝᱟ ᱦᱮᱸ ᱟᱵᱚᱨᱤᱱ ᱦᱮᱸ ᱟᱵᱚᱨᱮᱱ ᱡᱟᱦᱟᱸᱭ ᱠᱩᱲᱤ ᱜᱤᱫᱽᱨᱟᱹ ᱠᱚ ᱢᱮᱱᱟᱜ ᱠᱟᱜ ᱠᱚᱣᱟ ᱩᱱᱠᱩ ᱡᱩᱚᱫᱤ ᱟᱵ ᱵᱷᱟᱜᱤ ᱴᱷᱤᱠ ᱢᱟᱱᱮ ᱴᱷᱤᱠ ᱧᱚᱜ ᱥᱤᱠᱷᱱᱟᱹᱛ ᱠᱚ ᱧᱟᱢᱟ ᱛᱟᱦᱚᱞᱮ ᱢᱟᱱᱮ ᱟᱯ ᱠᱚᱛᱮ ᱡᱚᱠᱷᱚᱱ ᱵᱷᱩᱡᱽ ᱠᱚ ᱥᱮᱬᱟᱭᱟ ᱛᱚᱠᱷᱚᱱ ᱮᱜ ᱛᱚᱠᱷᱚᱱ ᱢᱟᱱᱮ ᱟᱹᱰᱤ ᱠᱤᱪᱷᱩ ᱠᱚ ᱠᱚᱨᱟᱣ ᱫᱟᱲᱮᱭᱟᱜᱼᱟ ᱩᱱᱠᱩ᱾
ᱦᱳᱭ ᱜᱚᱝᱠᱮ ᱦᱳᱭ ᱚᱱᱠᱟ ᱦᱳᱭ ᱚᱱᱟ ᱥᱟᱹᱨᱤ ᱠᱟᱛᱷᱟ ᱠᱟᱱᱟ᱾ ᱟᱨ ᱱᱤᱭᱟᱹ ᱜᱮ ᱠᱟᱱᱟ ᱡᱮ ᱦᱮᱸ ᱡᱟᱦᱟᱱᱟᱜ ᱜᱮ ᱟᱵᱚᱨᱮᱱ ᱟᱭᱳ ᱠᱟᱱᱟ ᱠᱚ ᱟᱵᱚᱨᱮᱱ ᱤᱭᱟᱹ ᱠᱟᱱᱟ ᱠᱚ ᱟᱵᱚᱨᱮᱱ ᱱᱮᱛᱟᱨ ᱦᱚᱸ ᱚᱱᱠᱟ ᱠᱟᱛᱮᱜ ᱜᱮᱵᱚᱱ ᱧᱮᱞ ᱠᱚᱣᱟ ᱦᱮᱸ ᱟᱣ ᱩᱸ ᱠᱩᱲᱤ ᱦᱚᱯᱚᱱ ᱠᱚ ᱥᱮ ᱠᱩᱲᱤ ᱜᱤᱫᱟᱹᱨ ᱠᱚ ᱡᱮ ᱵᱟᱝ ᱱᱩᱭ ᱫᱚ ᱦᱮᱡ ᱮᱱᱟᱭ ᱡᱟᱱᱟᱢ ᱱᱟᱭ ᱡᱟᱱᱟᱢ ᱠᱟᱛᱮᱫ ᱫᱚ ᱱᱩᱭ ᱫᱚ ᱟᱫᱚ ᱪᱮᱫ ᱮ ᱪᱤᱠᱟᱹᱭᱟ ᱠᱤᱱᱛᱩ ᱚᱱᱠᱟ ᱫᱚ ᱜᱚᱝᱠᱮ ᱵᱟᱝ ᱜᱟᱱᱚᱜᱼᱟ᱾ ᱩᱱᱠᱩ ᱦᱚᱸ ᱮᱸ ᱟᱨᱠᱤ ᱠᱤ ᱦᱮᱸ ᱟᱵᱚ ᱞᱮᱠ ᱜᱮᱸ ᱦᱚᱲ ᱠᱚᱲᱟ ᱦᱚᱯᱚᱱ ᱞᱮᱠᱟᱜ ᱜᱮ ᱟᱨᱠᱤ ᱩᱸ ᱥᱚᱢᱟᱱ ᱟᱨᱠᱤ ᱥᱤᱠᱷᱱᱟᱹᱛ ᱨᱮᱱᱟᱜ ᱫᱟᱣ ᱮᱢ ᱞᱟᱹᱠᱛᱤ ᱠᱟᱱᱟ᱾ ᱚᱱᱟ ᱥᱟᱶᱛᱮ ᱩᱱᱠᱩ ᱠᱚᱲᱟ ᱦᱚᱯᱚᱱ ᱞᱮᱠᱟ ᱜᱮ ᱢᱟᱱᱮ ᱮᱸ ᱫᱤᱥᱚᱢ ᱧᱮᱞ ᱦᱮᱸᱥᱮ ᱛᱤᱸᱜᱩ ᱠᱟᱛᱮᱫ ᱵᱚᱦᱚᱜ ᱟᱨᱠᱤ ᱵᱚᱦᱚᱜ ᱨᱟᱠᱟᱵ ᱠᱟᱛᱮᱫ ᱟᱨᱠᱤ ᱠᱤ ᱵᱟᱧᱪᱟᱣ ᱨᱮᱱᱟᱜ ᱩᱱᱠᱩᱣᱟᱜ ᱦᱚᱸ ᱟᱨᱠᱤ ᱮ ᱫᱟᱣ ᱧᱟᱢ ᱞᱟᱹᱠᱛᱤ ᱠᱟᱱ ᱛᱟᱠᱚᱣᱟ ᱦᱮᱸᱥᱮ᱾ ᱟᱠᱚᱣᱟᱜ ᱯᱷᱩᱨᱜᱟᱹᱞ ᱢᱚᱱᱮ ᱟᱠᱚ ᱦᱚᱸ ᱚᱴᱟᱝ ᱵᱟᱲᱟ ᱱᱤᱭᱟᱹ ᱤᱭᱟᱹ ᱞᱮᱠᱟ ᱟᱨᱠᱤ ᱩᱱᱠᱩᱣᱟᱜ ᱦᱚᱸ ᱢᱟᱱᱮ ᱫᱟᱣ ᱧᱟᱢ ᱞᱟᱹᱠᱛᱤ ᱠᱟᱱ ᱛᱟᱠᱚᱣᱟ
ᱞᱟᱹᱠᱛᱤ ᱠᱟᱱ ᱛᱟᱠᱚᱣᱟ ᱟᱫᱚ ᱜᱚᱝᱠᱮ ᱱᱚᱜᱼᱚᱭ ᱮ ᱟᱵᱚ ᱡᱩᱫᱤ ᱠᱚ ᱟᱵᱚᱨᱮᱱ ᱟ ᱦᱟᱸ ᱢᱟᱹᱭ ᱛᱚᱠᱚ ᱡᱩᱫᱤ ᱵᱚᱱ ᱯᱟᱲᱦᱟᱣ ᱪᱚ ᱠᱚᱣᱟ ᱛᱟᱦᱚᱞᱮ ᱚᱱᱟ ᱠᱚ ᱠᱷᱟᱛᱤᱨ ᱜᱮ ᱟᱹᱰᱤ ᱜᱟᱱ ᱵᱟᱫᱷᱟ ᱢᱮᱱᱟᱜ ᱠᱟᱫ ᱛᱟᱵᱚᱱᱟ ᱚᱱᱟ ᱵᱟᱫᱷᱟ ᱠᱩ ᱢᱟᱱᱮ ᱡᱟᱛᱮ ᱮ ᱮ ᱟᱞᱚ ᱦᱩᱭᱩᱜ ᱢᱟ ᱚᱱᱟ ᱠᱷᱟᱹᱛᱤᱨ ᱛᱮ ᱟᱵᱚ ᱠᱤᱪᱷᱩ ᱜᱟᱱ ᱟᱸ ᱤᱭᱟᱹ ᱦᱩᱭ ᱠᱚᱜ ᱛᱟᱵᱚᱱ ᱠᱮᱭᱟ ᱚᱱᱟ ᱫᱚ ᱦᱩᱭᱩᱜ ᱠᱟᱱ ᱛᱟᱵᱚᱱᱟ ᱡᱮᱢᱚᱱ ᱦᱩᱭᱩᱜ ᱠᱟᱱᱟ ᱟ ᱪᱮᱫ ᱞᱮᱠᱟ ᱠᱚᱲᱟ ᱜᱤᱫᱽᱨᱟᱹ ᱠᱚ ᱧᱟᱢ ᱫᱟ ᱚᱞᱚᱜ ᱯᱟᱲᱦᱟᱜ ᱠᱚ ᱤᱭᱟᱹᱭᱫᱟ ᱚᱱᱠᱟᱜᱮ ᱢᱟᱱᱮ ᱠᱩᱲᱤ ᱜᱤᱫᱽᱨᱟᱹ ᱦᱚᱸ ᱥᱚᱢᱟᱱ ᱵᱷᱟᱜ ᱛᱮᱠᱚ ᱧᱟᱢ ᱫᱚᱨᱠᱟᱨ᱾ ᱚᱞᱚᱜ ᱯᱟᱲᱦᱟᱜ ᱟᱨ ᱱᱚᱜᱚᱭ ᱡᱟᱦᱟᱸ ᱟᱸ ᱠᱟᱹᱴᱤᱡ ᱜᱤᱫᱽᱨᱟᱹ ᱠᱟᱹᱴᱤᱡ ᱨᱮᱵᱚ ᱵᱟᱯᱞᱟᱭᱮᱫ ᱠᱚᱣᱟ ᱱᱚᱣᱟ ᱵᱟᱯᱞᱟᱴᱟᱜ ᱢᱟᱱᱮ ᱟᱫᱚ ᱡᱟᱛᱮ ᱵᱟᱝ ᱦᱩᱭᱩᱜ ᱢᱟ ᱚᱱᱟᱴᱟᱜ ᱟᱠᱚ ᱢᱟᱱᱮ ᱟᱠᱚᱣᱟᱜ ᱵᱚᱭᱚᱥ ᱦᱩᱭ ᱞᱮᱱᱠᱷᱟᱱ ᱵᱟᱠᱷᱟᱱ ᱟᱠᱚ ᱠᱚ ᱢᱮᱪᱩᱨ ᱞᱮᱱᱠᱷᱟᱱ ᱛᱚ ᱦᱩᱭᱱᱟ ᱡᱟᱛᱮ ᱮᱸ ᱟᱠᱚᱣᱟᱜ ᱠᱩᱥᱤᱛᱮ ᱵᱟᱯᱞᱟ ᱦᱩᱭᱩᱜ ᱛᱟᱠᱚ ᱢᱟ ᱦᱮᱸ ᱟᱠᱚᱣᱟᱜ ᱠᱩᱥᱤᱛᱮ ᱵᱟᱠᱷᱟᱱ ᱱᱚᱝᱠᱟ ᱚᱲᱟᱜ ᱦᱚᱲᱟᱜ ᱠᱩᱥᱤᱛᱮ ᱵᱟᱯᱞᱟ ᱦᱩᱭᱩᱜ ᱛᱟᱠᱚᱢᱟ ᱚᱱᱟ ᱞᱟᱦᱟ ᱫᱚ ᱵᱟᱝ ᱜᱮ ᱟᱨ ᱡᱟᱦᱟᱸᱭ ᱢᱟᱱᱮ ᱱᱚᱝᱠᱟ ᱨᱮᱸᱜᱮᱡ ᱚᱲᱟᱜ ᱨᱤᱱ ᱢᱮᱱᱟᱜ ᱠᱟᱜ ᱠᱚᱣᱟ ᱢᱟᱹᱭ ᱠᱚ ᱩᱱᱠᱩ ᱠᱚᱭ ᱛᱚ ᱢᱟᱱᱮ ᱱᱚᱝᱠᱟ ᱡᱮ ᱛᱮ ᱮᱸ ᱠᱟᱹᱣᱰᱤ ᱠᱚᱨᱮᱱᱟᱜ ᱵᱮᱵᱚᱥᱛᱟ ᱟᱸ ᱠᱚ ᱢᱟ ᱡᱟᱛᱮ ᱢᱟᱱᱮ ᱩᱱᱠᱩ ᱵᱷᱟᱜᱤ ᱛᱮᱠᱚ ᱯᱟᱲᱦᱟᱣ ᱫᱟᱲᱮᱭᱟᱜ ᱢᱟ᱾
ᱦᱳᱭ ᱦᱳᱭ ᱮᱠᱫᱚᱢ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱜᱚᱝᱠᱮ ᱡᱩᱫᱤ ᱠᱟᱹᱣᱲᱤ ᱠᱚᱨᱮᱱᱟᱜ ᱵᱮᱵᱚᱥᱛᱷᱟ ᱛᱟᱦᱮᱱᱟ ᱨᱮᱸᱜᱮᱡ ᱚᱲᱟᱜ ᱨᱮᱱ ᱢᱟᱹᱭ ᱛᱟᱠᱚ ᱞᱟᱹᱜᱤᱜ ᱥᱮ ᱤᱭᱟᱹ ᱠᱚ ᱞᱟᱹᱜᱤ ᱩᱱᱠᱩ ᱫᱚ ᱟᱨᱠᱤ ᱚᱱᱟ ᱞᱮ ᱚᱞᱚᱜ ᱯᱟᱲᱦᱟᱜ ᱞᱟᱹᱜᱤᱫ ᱥᱮ ᱥᱤᱠᱷᱱᱟᱹᱛ ᱧᱟᱢ ᱞᱟᱹᱜᱤᱜ ᱟᱨ ᱠᱚ ᱮᱜ ᱢᱟᱱᱮ ᱠᱚ ᱤᱭᱟᱹᱜᱼᱟ ᱟᱨ ᱠᱤ
ᱦᱳᱭ ᱦᱳᱭ ᱫᱟᱣ ᱠᱚ ᱧᱟᱢ ᱠᱮᱠᱷᱟᱱ ᱦᱳᱭ ᱟᱵ ᱦᱚᱸ ᱟᱠᱚ ᱦᱚᱸ ᱢᱟᱱᱮ ᱱᱚᱝᱠᱟ ᱯᱟᱲᱦᱟᱜ ᱥᱮᱱ ᱢᱚᱱᱚᱡᱳᱜ ᱪᱟᱞᱟᱜ ᱛᱟᱠᱚᱣᱟ ᱟᱨ,
ᱦᱳᱭ ᱦᱳᱭ,
ᱵᱷᱟᱜᱤ ᱴᱷᱤᱠ ᱠᱚ ᱯᱟᱲᱦᱟᱣ ᱫᱟᱲᱮᱭᱟ ᱟᱨ ᱱᱚᱜᱼᱚᱭ ᱡᱟᱦᱟᱸ ᱟᱵᱚ ᱚᱸ ᱟᱸ ᱤᱥᱠᱩᱞ ᱠᱚᱨᱮ ᱵᱷᱮᱡᱟ ᱠᱚᱣᱟ ᱚᱱᱟ ᱠᱚᱨᱮ ᱡᱟᱛᱮ ᱢᱟᱱᱮ, ᱮᱸ ᱮᱸ ᱟᱞᱳ ᱤᱭᱟᱹ ᱛᱟᱠᱚᱢᱟ ᱚᱱᱠᱟ᱾ ᱡᱟᱛᱮ ᱟᱠᱚ ᱱᱤᱨᱟᱯᱚᱫ ᱨᱮᱜᱮ ᱠᱚ ᱛᱟᱦᱮᱱ ᱢᱟ᱾
ᱦᱳᱭ ᱦᱳᱭ ᱦᱳᱭ ᱮᱠᱫᱚᱢ ᱟᱹᱰᱤ ᱱᱟᱯᱟᱭ ᱠᱟᱛᱷᱟ ᱦᱳᱭ ᱡᱮ ᱱᱚᱜᱼᱚᱭ ᱜᱚᱝᱠᱮ ᱟᱵᱚ ᱡᱮ ᱦᱮᱸ ᱦᱮᱸ ᱜᱚᱝᱠᱮ ᱦᱮᱸ ᱡᱮ ᱱᱚᱜᱼᱚᱭ ᱡᱮ ᱟᱵᱚᱨᱮᱱ ᱜᱚ ᱡᱮ, ᱮᱸ ᱢᱟᱹᱭ ᱛᱟᱠᱚ ᱥᱮ ᱤᱭᱟᱹ ᱛᱟᱠ ᱤᱭᱟᱹᱛᱮ ᱢᱟᱹᱭ ᱛᱟᱠᱚ ᱟᱭᱳ ᱛᱟᱠᱚ ᱡᱟᱮ ᱟᱵᱚ ᱴᱷᱤᱠ ᱱᱤᱭᱟᱹ ᱨᱮ ᱵᱟᱝᱵᱚᱱ ᱧᱮᱞ ᱠᱚᱣᱟ ᱡᱟᱦᱟᱸ ᱩᱱᱠᱩ, ᱡᱟᱦᱟᱸ ᱥᱮᱱ ᱵᱟᱦᱟᱨᱮ ᱨᱮᱠᱚ ᱪᱟᱞᱟᱜ ᱨᱮᱦᱚᱸ ᱥᱮ ᱢᱟᱱᱮ ᱩᱱᱠᱩ ᱟᱹᱰᱤ, ᱦᱮᱸᱜ ᱱᱟᱯᱟᱭ ᱥᱮ ᱟᱨᱠᱤ ᱱᱤᱭᱟ. ᱤᱭᱟᱹ ᱧᱚᱜ ᱵᱟᱝ ᱱᱤᱨᱟᱯᱚᱫ ᱧᱚᱜ ᱵᱟᱝ ᱠᱚ ᱵᱩᱡᱟ ᱡᱩᱫᱤ ᱩᱱᱠᱩᱣᱟᱜ ᱛᱟᱲᱟᱢ ᱰᱟᱦᱟᱨ ᱨᱮ, ᱡᱩᱫᱤ ᱩᱱᱠᱩ ᱮᱠᱞᱟ ᱠᱚ ᱛᱟᱲᱟᱢ ᱫᱟᱲᱮᱭᱟᱜ-ᱟ ᱥᱮ ᱮᱠᱞᱟ ᱠᱚ ᱛᱟᱲᱟᱢ ᱤᱭᱟᱹᱟ ᱟᱵᱚ ᱚᱱᱠᱟᱱᱟᱜ ᱤᱭᱟᱹ ᱫᱚᱦᱚ ᱞᱟᱜᱟᱣ ᱵᱚᱱᱟ ᱦᱮᱸᱥᱮ ᱡᱟᱦᱟᱸᱛᱮ ᱩᱱᱠᱩᱣᱟᱜ ᱮᱴᱠᱮ ᱴᱚᱬᱮ ᱟᱞᱚ ᱦᱤᱡᱩᱜ ᱢᱟ ᱪᱟᱞᱟ ᱦᱤᱡᱩᱜ ᱨᱮ ᱦᱮᱸᱥᱮ ᱚᱱᱟ ᱥᱟᱶᱛᱮ ᱜᱚᱝᱠᱮ ᱟᱨ ᱟᱨ ᱢᱮᱫᱴᱮᱱ ᱠᱟᱛᱷᱟ ᱞᱤᱧ ᱞᱟᱹᱭᱟ᱾ ᱡᱮ ᱟᱵᱚᱨᱮᱱ ᱡᱟᱦᱟᱸᱭ ᱨᱮᱸᱜᱮᱡ ᱚᱲᱟᱜ ᱠᱚᱨᱮᱱ ᱥᱮ ᱟᱵᱚ ᱱᱟᱪᱷᱟᱨ ᱟᱵᱚ ᱞᱮᱠᱟᱱ ᱱᱟᱪᱷᱟ ᱤᱭᱟᱹ ᱚᱲᱟᱜ ᱠᱚᱨᱮᱱ ᱢᱮᱱᱟᱜ ᱠᱚ ᱛᱟᱵᱚᱱᱟ ᱦᱮᱸᱥᱮ ᱛᱚ ᱟᱵᱚ ᱫᱚ ᱪᱮᱜ ᱠᱟᱹᱭᱟᱵᱚᱱ ᱟᱵᱚ ᱫᱚ ᱵᱟᱝᱵᱚᱱ ᱵᱟᱲᱟᱭᱟ ᱦᱮᱸᱥᱮ᱾ ᱡᱮ ᱪᱤᱠᱟᱹ ᱪᱮ ᱞᱮᱠᱟ ᱢᱟᱱᱮ ᱡᱩᱫᱤ, ᱮᱸ ᱩᱢ ᱢᱟᱹᱭ ᱛᱟᱹᱠᱚ ᱦᱚᱸᱠᱚ ᱯᱟᱭ ᱚᱞᱚᱜ ᱯᱟᱲᱦᱟᱜᱼᱟ ᱛᱟᱦᱞᱮ ᱩᱱᱠᱩ ᱛᱤᱱᱟᱹᱜ ᱥᱟᱺᱜᱤᱧ ᱠᱚ ᱪᱟᱞᱟᱣ ᱫᱟᱲᱮᱭᱟᱜᱼᱟ ᱩᱱ ᱠᱚᱣᱟᱜ ᱦᱚᱸ ᱩᱱᱟᱹᱜ ᱜᱮ ᱮᱸ ᱞᱟᱠᱛᱤ ᱠᱟᱱᱟ ᱚᱱᱠᱟ ᱫᱟᱣ ᱧᱟᱢ ᱨᱮᱱᱟᱜ᱾ ᱛᱚ ᱚᱱᱟ ᱠᱚᱫᱚ ᱟᱨᱠᱤ ᱩᱱᱠᱩ ᱡᱟᱦᱟᱸᱭ ᱟᱵᱚᱨᱮᱱ ᱟᱭᱩ ᱵᱟᱵᱟ ᱛᱟᱠᱚ ᱢᱮᱱᱟᱜ ᱠᱚᱣᱟ ᱥᱮ ᱡᱟᱦᱟᱸᱭ, ᱟᱨᱮ ᱚᱱᱠᱟ ᱢᱟᱹᱭ ᱛᱟᱠᱚ ᱨᱮᱱ ᱩᱱᱠᱩ ᱟᱭᱩ ᱵᱟᱵᱟ ᱛᱟᱠᱚ ᱩᱱᱠᱩ ᱟᱨᱠᱤ ᱚᱱᱟ ᱚᱱᱟ, ᱦᱮᱸ ᱵᱟᱨᱮᱛᱮ ᱟᱨᱠᱤ ᱵᱩᱡᱷᱟᱹᱣ ᱞᱟᱠᱛᱤ ᱠᱟᱱᱟ ᱦᱮᱸ ᱥᱮ ᱵᱟᱝ ᱜᱚᱝᱠᱮ?
ᱦᱳᱭ ᱜᱚᱝᱠᱮ ᱱᱚᱣᱟ ᱫᱚ ᱟᱹᱰᱤ ᱢᱟᱨᱟᱝ ᱠᱟᱛᱷᱟ ᱜᱮ ᱵᱮᱱ ᱞᱮᱹ ᱦᱚᱪᱚ ᱠᱮᱫᱟ ᱪᱮᱫᱟᱜ ᱥᱮ ᱮᱸ, ᱟᱵᱚ ᱢᱟᱹᱭ ᱵᱟᱹᱵᱩ ᱡᱩᱫᱤ ᱟᱵᱚ ᱟᱸ ᱞᱟᱯᱷᱟᱝ ᱥᱮᱜ ᱤᱫᱤ ᱫᱚᱨᱠᱟᱨ ᱛᱟᱦᱞᱮ, ᱫᱚ ᱢᱟᱱᱮ ᱟᱵᱚ ᱞᱟᱦᱟ ᱜᱚᱜᱚ ᱵᱟᱵᱟ ᱛᱟᱠᱚ ᱩᱱᱠᱩ ᱵᱩᱡᱷᱟᱹᱣ ᱫᱚᱨᱠᱟᱨ ᱩᱱᱠᱩ, ᱜᱚᱜᱚ ᱵᱟᱵᱟ ᱛᱟᱹᱠᱚ ᱡᱩᱫᱤ ᱟᱵᱚ ᱵᱩᱡᱷᱟᱹᱣ ᱠᱚᱣᱟ᱾
ᱦᱮᱸ ᱦᱮᱸ,
ᱦᱮᱸ ᱜᱚᱜᱚ ᱵᱟᱵᱟ ᱛᱟᱹᱠᱩ ᱡᱩᱫᱤ ᱟᱵᱚ ᱵᱟᱵᱚ ᱵᱩᱡᱷᱟᱹ ᱠᱚᱣᱟ ᱛᱟᱦᱞᱮ, ᱟᱠᱚᱨᱮᱱ ᱡᱟᱦᱟᱸ ᱢᱟᱹᱭ ᱵᱟᱹᱵᱩ ᱠᱚ ᱢᱮᱱᱟᱜ ᱟᱠᱟᱫ ᱠᱚᱣᱟ ᱩᱱᱠᱩ ᱢᱟᱱᱮ ᱱᱚᱝᱠᱟ ᱤᱥᱠᱩᱞ ᱠᱚᱨᱮ ᱵᱟᱠᱚ ᱵᱷᱮᱡᱟ ᱟᱨ ᱠᱩᱞ ᱠᱚᱨᱮ ᱡᱩᱫᱤ ᱵᱟᱠᱚ ᱵᱷᱮᱡᱟ ᱠᱚᱣᱟ ᱛᱟᱦᱞᱮ ᱡᱟᱦᱟᱸ ᱟᱵᱚ, ᱱᱟᱦᱟᱜ ᱥᱤᱠᱷᱱᱟᱹᱛ ᱨᱮᱱᱟᱜ ᱵᱚᱭ ᱮᱢᱟ ᱠᱚᱣᱟ ᱢᱟᱪᱮᱫ ᱛᱮ ᱛᱟᱞᱟᱛᱮ ᱢᱟᱪᱮᱫ ᱜᱚᱝᱠᱮ ᱛᱟᱞᱟᱛᱮ᱾
ᱵᱟᱠᱚ ᱧᱟᱢᱟ ᱱᱟᱜ ᱚᱱᱟ ᱥᱤᱠᱷᱱᱟᱹᱛ᱾
ᱦᱳᱭ ᱦᱳᱭ ᱦᱮᱸ ᱜᱚᱝᱠᱮ ᱚᱱᱠᱟᱜ ᱜᱮ ᱦᱮᱸ᱾ ᱦᱮᱸ ᱟᱫᱚ ᱚᱱᱮ ᱡᱮᱢᱚᱱ ᱞᱟᱹᱭ ᱫᱚ ᱟᱫᱚ ᱡᱩᱫᱤ ᱚᱱᱠᱟ ᱠᱚ ᱚᱞᱚᱜ ᱯᱟᱲᱦᱟᱜᱼᱟ ᱥᱮ ᱜᱚᱝᱠᱮ, ᱛᱟᱦᱞᱮ ᱩᱱᱠᱩ ᱦᱚᱸ ᱟᱨᱠᱤ ᱱᱤᱡᱮᱨᱟᱜ ᱢᱚᱱᱮᱨᱮ ᱟᱨᱠᱤ ᱥᱟᱦᱚᱥ ᱠᱚ ᱧᱟᱢᱟ ᱫᱟᱲᱮ ᱠᱚ ᱵᱩᱡᱷᱟᱹᱣᱟ ᱟᱠᱚᱣᱟᱜ ᱢᱚᱱᱮᱨᱮ ᱦᱮᱸᱥ ᱟᱨ ᱱᱤᱡᱮᱨᱟᱜ ᱡᱟᱸᱦᱟ ᱛᱮᱠᱚ ᱛᱩᱞᱟᱹᱣᱮ ᱮ ᱨᱟ ᱠᱟᱵ ᱫᱟᱲᱮᱭᱟᱜᱼᱟ ᱱᱤᱡᱮᱨᱟᱜ ᱛᱤᱸᱜᱩ ᱫᱟᱲᱮᱭᱟᱜᱼᱟ ᱠᱚ ᱦᱮᱸᱥᱮ ᱟᱨ ᱚᱱᱟ ᱥᱟᱶ ᱛᱮ ᱟᱨᱠᱤ, ᱚᱱᱟ ᱥᱟᱶ ᱛᱮ ᱥᱩᱫᱷᱩ ᱟᱵᱚ ᱚᱱᱟ ᱫᱚ ᱵᱟᱝ ᱟᱨᱠᱤ ᱚᱱᱟ ᱥᱟᱶᱛᱮ ᱟᱵᱚᱨᱮᱱ ᱟᱭᱩ ᱠᱚᱵᱚᱱ ᱧᱮᱞ ᱠᱚᱣᱟ ᱜᱚᱢᱠᱮ ᱡᱟᱦᱟᱸᱭ, ᱟᱨ ᱱᱟᱱᱟ ᱦᱩᱱᱟᱹᱨ ᱟᱡᱟᱨ ᱠᱚ ᱞᱟᱜᱟᱣ ᱠᱚᱣᱟ ᱡᱟᱦᱟᱸ ᱟᱠᱚᱣᱟᱜ ᱠᱩᱲᱤ ᱦᱚᱯᱚᱱᱟᱜ ᱟᱡᱟᱨ ᱠᱚ ᱢᱮᱱᱟᱜᱼᱟ ᱦᱮᱸ ᱥᱮ᱾ ᱚᱱᱟ ᱠᱚ ᱵᱟᱨᱮᱛᱮ ᱟᱠᱚ ᱥᱮ ᱥᱮᱬᱟ ᱞᱟᱹᱠᱛᱤ ᱠᱟᱱᱟ ᱥᱩᱫᱩ ᱡᱟᱦᱟᱸᱭ ᱠᱚ ᱚᱞᱚᱜ ᱯᱟᱲᱦᱟᱜ ᱠᱟᱱᱟ ᱩᱱᱠᱩ ᱫᱚ ᱵᱟᱝ ᱟᱵᱚᱨᱮᱱ ᱟᱭᱩ ᱠᱚ ᱛᱟᱠᱚ ᱡᱟᱦᱟᱸᱭ ᱠᱚ ᱚᱱᱟ ᱠᱚ ᱮᱸ ᱟᱡᱟᱨ ᱚᱱᱟ ᱦᱮᱸ ᱢᱮᱱᱟᱜ ᱟᱨᱠᱤ ᱥᱮᱬᱟ ᱞᱟᱹᱠᱛᱤ ᱠᱟᱱᱟ ᱡᱟᱦᱟᱸᱛᱮ ᱩᱱᱠᱩ ᱟ-ᱟᱡᱟᱨ ᱨᱮ ᱵᱟᱝᱠᱚ ᱯᱟᱲᱟᱜ ᱢᱟ ᱦᱮᱸᱥᱮ ᱚᱱᱟ ᱠᱚ ᱟᱨᱠᱤ ᱮᱸ ᱧᱮᱞ ᱞᱟᱹᱠᱛᱤ ᱠᱟᱱ ᱛᱟᱵᱚᱱᱟ ᱟᱵᱚᱣᱟᱜ᱾
ᱦᱳᱭ ᱦᱳᱭ ᱜᱚᱢᱠᱮ᱾
ᱦᱩᱸ᱾ ᱦᱮᱸ ᱩᱱᱠᱩ ᱡᱟᱛᱮ ᱴᱷᱤᱠ ᱴᱷᱟᱠ ᱠᱚ ᱡᱚᱢ ᱧᱩᱭ ᱢᱟ, ᱩᱱᱠᱩᱣᱟᱜ ᱟᱡᱟᱨ ᱠᱚ ᱪᱮᱫ ᱞᱮᱠᱟᱛᱮ ᱴᱷᱤᱠ ᱛᱟᱦᱮᱱ ᱛᱟᱠᱚ ᱢᱟ ᱚᱱᱟ ᱠᱚ ᱵᱟᱨᱮᱛᱮ ᱟᱨᱠᱤ ᱠᱤ ᱩᱱᱠᱩ ᱮᱸ ᱵᱩᱡᱷᱟᱹᱣ ᱟᱨᱠᱤ ᱞᱟᱹᱭ ᱚᱞᱚᱜ ᱟ ᱞᱟᱹᱠᱛᱤ ᱠᱟᱱᱟ᱾
ᱦᱮᱸ ᱜᱚᱝᱠᱮ ᱱᱚᱣᱟ ᱫᱚ ᱴᱷᱤᱠ ᱜᱮᱵᱤᱱ ᱞᱟᱹᱭ ᱦᱚᱪᱚ ᱡᱮ ᱦᱟᱸ ᱩᱱᱠᱩ ᱫᱚ ᱢᱟᱱᱮ ᱟᱡᱟᱨ ᱫᱚ ᱚᱸ ᱟᱹᱰᱤ ᱟᱹᱰᱤ ᱜᱚᱴᱟᱝ ᱜᱮ ᱟᱡᱟᱨ ᱢᱮᱱᱟᱜ ᱟᱠᱟᱫ ᱛᱟᱠᱚᱣᱟ᱾ ᱟᱵᱚ ᱠᱚᱲᱟ ᱦᱚᱯᱚᱱ ᱠᱷᱚᱱᱟᱜ ᱦᱚᱸ ᱟᱫᱚ ᱚᱱᱟ ᱟᱡᱟᱨ ᱠᱚ ᱡᱟᱛᱮ ᱟᱸ ᱟᱞᱚᱧ ᱧᱟᱢ ᱠᱚᱢᱟ᱾ ᱚᱱᱟ ᱞᱟᱹᱜᱤᱫ ᱦᱚᱸ ᱢᱟᱱᱮ ᱦᱮᱸ ᱟᱠᱚ ᱟᱠᱚ ᱡᱚᱫᱤ ᱥᱤᱠᱷᱱᱟᱹᱛ ᱠᱚ ᱛᱟᱦᱮᱱᱟ ᱛᱟᱦᱞᱮ ᱟᱠᱚ ᱱᱤᱡᱮᱜᱮ ᱢᱟᱱᱮ ᱟᱠᱚᱣᱟᱜ ᱟᱸ ᱡᱟᱦᱟᱸ ᱦᱚᱲᱢᱚ ᱢᱮᱱᱟᱜ ᱛᱟᱠᱚᱣᱟ ᱦᱚᱲᱢᱚ ᱨᱮᱱᱟᱜ ᱤᱭᱟᱹ ᱠᱚ ᱦᱟᱛᱟᱣ ᱫᱟᱲᱮᱭᱮᱜ ᱛᱟᱠᱚᱣᱟ ᱡᱮᱢᱚᱱ ᱱᱚᱣᱟ ᱟᱡᱟᱨ ᱧᱟᱢ ᱠᱟᱹᱫᱤᱧᱟ ᱱᱚᱣᱟ ᱥᱚᱢᱚᱭ ᱪᱮᱫ ᱤᱧ ᱪᱤᱠᱟᱹ ᱞᱮᱠᱷᱟᱱ ᱤᱧ ᱵᱷᱟ ᱴᱷᱤᱠᱤᱧ ᱛᱟᱦᱮᱱᱟ᱾
ᱦᱳᱭ ᱦᱳᱭ ᱜᱚᱢᱠᱮ ᱦᱳᱭ ᱦᱳᱭ᱾ ᱦᱮᱸ ᱦᱮᱸ ᱦᱮᱸ ᱟᱹᱰᱤ ᱢᱚᱸᱡᱽ ᱠᱟᱛᱷᱟ ᱟᱹᱰᱤ ᱦᱮᱸ ᱛᱚ ᱚᱱᱟᱜᱮ